ᱦᱮᱞᱳ, ᱦᱮᱞᱳ, ᱦᱮᱞᱳ ᱚᱱᱠᱟ ᱟᱸᱚᱢᱚᱜ ᱠᱟᱱᱟ, ᱦᱮᱸ ᱚᱱᱠᱟ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱪᱮᱫ ᱠᱚ ᱵᱤᱱ ᱪᱤᱠᱟᱹᱭᱮᱫᱟ?
ᱪᱮᱫ ᱫᱚ ᱱᱤᱛᱳᱜ ᱫᱚ ᱡᱚᱢ ᱵᱟᱲᱟ ᱠᱚ ᱦᱚᱸ ᱟᱠᱟᱱᱟ ᱛᱚ᱾ ᱫᱤᱭᱮ ᱠᱟᱹᱴᱤᱡ ᱠᱟᱹᱴᱤᱡ ᱥᱟᱛᱟᱣ ᱦᱩᱭᱩᱜ ᱠᱟᱱᱟ᱾
ᱟᱨ ᱠᱟᱹᱴᱤᱡ ᱚᱞᱚᱜ ᱯᱟᱲᱦᱟᱜ ᱜᱚ ᱠᱚᱨᱟᱣ ᱦᱩᱭᱩᱜ ᱠᱟᱱᱟ᱾ ᱪᱮᱫᱟᱜ ᱥᱮ ᱥᱟᱢᱱᱮ ᱵᱤᱱᱤᱰ ᱠᱚ ᱦᱚᱛᱤᱜ ᱡᱮᱛᱮᱼᱼ ᱠᱟᱹᱴᱤᱡ ᱵᱳᱭ ᱠᱚ ᱥᱟᱶ ᱫᱩᱲᱩᱵ ᱵᱟᱲᱟᱭ ᱦᱩᱭ ᱟᱠᱟᱱᱟ᱾ ᱟᱨ ᱮᱱᱛᱮ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭᱮᱫᱟ?
ᱤᱧ ᱦᱚᱸ ᱚᱞᱚᱜ ᱯᱟᱲᱦᱟᱜ ᱫᱩᱲᱩᱵ ᱠᱟᱱ ᱛᱤᱧ ᱟᱫᱚ ᱱᱚᱣᱟ ᱫᱚ ᱼᱼ ᱤᱧᱦᱚᱸ ᱠᱟᱹᱴᱤᱡ ᱧᱮᱞ ᱠᱟᱹᱱᱟᱹᱧ ᱡᱟᱦᱟ ᱠᱚᱼᱼ ᱪᱨᱤ ᱢᱮᱱᱟᱜ ᱠᱚᱣᱟ ᱥᱮ ᱪᱮᱫ ᱟᱫᱚ ᱯᱟᱨᱥᱚᱱᱟᱞᱤ ᱟᱫᱚ ᱢᱮᱥᱡᱽ ᱠᱤᱫᱤᱧᱟ ᱟᱫᱚ ᱡᱟᱦᱟᱱᱟᱜ ᱮᱢ ᱢᱚᱱᱮᱭᱟ? ᱪᱮᱫ ᱥᱮ ᱠᱚ ᱩᱱᱤᱵᱷᱟᱨᱥᱤᱴᱤ ᱜᱚᱝᱠᱮ ᱨᱮᱼᱼ ᱜᱨᱩᱯ ᱠᱚᱨᱮ ᱢᱮᱱᱟᱜ ᱠᱚᱣᱟ ᱟᱫᱚ ᱚᱱᱟᱛᱮ ᱯᱟᱨᱥᱚᱱᱟᱞ ᱢᱮᱥᱮᱡᱽ ᱠᱤᱫᱤᱧ ᱵᱟᱝᱠᱷᱟᱱ ᱫᱚᱼᱼ ᱞᱟᱹᱭ ᱟᱠᱚ ᱚᱞᱚᱜ ᱯᱟᱲᱟᱜ ᱵᱟᱹᱜᱤ ᱠᱟᱛᱮ ᱯᱷᱳᱱ ᱛᱮ ᱨᱚᱯᱚᱲ ᱠᱟᱱᱟᱭ᱾
ᱯᱷᱚᱱ ᱛᱮ ᱨᱚᱯᱚᱲ ᱨᱮᱭᱟᱜ, ᱟᱪᱪᱷᱟ ᱦᱮᱸ ᱦᱮᱸ ᱦᱮᱸ ᱱᱚᱣᱟ ᱦᱚᱸ ᱠᱟᱱ ᱜᱮᱭᱟ ᱵᱟᱝ ᱴᱷᱤᱠ ᱜᱮᱭᱟ᱾ ᱚᱱᱟ ᱫᱚ ᱠᱳᱼᱼ ᱚᱛ ᱫᱚ ᱵᱟᱪᱩᱜ ᱟᱠᱟᱫᱟ ᱚᱱᱟ-ᱼ ᱟᱵᱚ ᱫᱚ ᱠᱚᱲᱟ ᱦᱚᱲ ᱛᱚ ᱚᱱᱠᱟ ᱥᱮᱨᱚᱠᱚᱢ ᱠᱚᱲᱟ ᱦᱚᱲ ᱛᱚ, ᱚᱱᱠᱟᱱᱟ ᱯᱨᱚᱵᱽᱞᱮᱢ ᱫᱚ ᱵᱟᱝ ᱦᱩᱭ ᱫᱟᱲᱮᱭᱟᱜ ᱛᱟᱵᱚᱱᱟ᱾
ᱦᱮᱭ ᱟᱫᱚ ᱡᱟᱹᱥᱛᱤ ᱦᱚᱲ ᱜᱮ ᱛᱚ᱾ ᱱᱚᱣᱟ ᱠᱟᱹᱢᱤ ᱞᱟᱹᱜᱤᱫ ᱜᱮᱛᱚ ᱢᱮᱥᱮᱡᱽ ᱦᱩᱭᱩᱜ ᱠᱟᱱᱟ, ᱯᱟᱨᱥᱚᱱᱟᱞ ᱵᱟᱝᱠᱷᱟᱱ ᱫᱚ ᱵᱟᱝ᱾
ᱦᱮᱸ ᱟᱵᱚ ᱱᱤᱥᱪᱭ ᱚᱱᱟ ᱫᱚ ᱠᱟᱹᱢᱤ ᱞᱟᱹᱜᱤᱫ ᱜᱮᱵᱚᱱ ᱢᱮᱥᱮᱡ ᱫᱟᱵᱚᱱ ᱮᱢᱚᱱ ᱫᱚ ᱵᱟᱝ ᱡᱮ ᱦᱚᱸ ᱟᱝᱠᱷᱟ ᱢᱮᱥᱮᱡ ᱠᱟᱛᱮᱜ ᱡᱮ ᱰᱤᱥᱴᱟᱵᱽ ᱦᱩᱭᱩᱜ ᱠᱟᱱᱟ, ᱚᱱᱠᱟ ᱫᱚ ᱵᱟᱝ ᱫᱚ᱾ ᱢᱤᱫᱴᱮᱱ ᱫᱚᱨᱠᱟᱨ ᱞᱟᱹᱜᱤᱫ ᱵᱚᱱ ᱢᱮᱥᱡᱽ ᱫᱟᱵᱚ ᱵᱟᱝ?
ᱦᱳᱭ ᱦᱳᱭ ᱦᱳᱭ᱾
ᱟᱪᱪᱷᱟ ᱛᱚ ᱚᱞᱚᱜ ᱯᱟᱲᱦᱟᱜ ᱫᱚ ᱪᱮᱫ ᱠᱚ ᱪᱟᱞᱟᱜ ᱠᱟᱱᱟ?
ᱦᱳᱭ ᱵᱷᱟᱹᱜᱮ ᱪᱟᱞᱟᱜ ᱠᱟᱱᱟ᱾
ᱟᱢᱟᱜ ᱫᱚ ᱠᱚᱞᱮᱡᱽ ᱥᱮ ᱤᱭᱩᱱᱤᱵᱷᱟᱨᱥᱤᱴᱤ?
ᱤᱭᱩᱱᱤᱵᱷᱟᱨᱥᱤᱴᱤ᱾
ᱟᱪᱪᱷᱟ ᱟᱪᱪᱷᱟ ᱚᱠᱟ ᱤᱭᱤᱵᱷᱟᱨᱥᱤᱴᱤ ᱟᱢ ᱫᱚ?
ᱚ ᱡᱟᱭᱜᱟ ᱴᱷᱟᱶ ᱧᱩᱛᱩᱢ ᱫᱚ ᱵᱟᱝ ᱞᱟᱹᱭ ᱜᱟᱱᱚᱜᱼᱟ ᱵᱟᱝ ᱚᱱᱟ ᱛᱮ
ᱟᱪᱪᱷᱟ ᱟᱪᱪᱷᱟ ᱟᱪᱪᱷᱟ, ᱵᱟ ᱤᱭᱩᱱᱤᱵᱷᱟᱨᱥᱤ ᱧᱩᱛᱩᱢ ᱫᱚ ᱞᱟᱹᱭ ᱜᱟᱱᱚᱜ-ᱟ ᱛᱚ ᱾
ᱵᱟᱝ ᱴᱷᱟᱶ ᱱᱩᱛᱩ ᱫᱚ ᱴᱷᱟᱶ ᱱᱩᱛᱩᱢ ᱠᱚᱦᱚᱸ ᱵᱟᱝ ᱞᱟᱹᱭ ᱠᱟᱫᱟ ᱠᱚ ᱡᱮ ᱵᱟᱝ ᱞᱟᱹᱭ ᱜᱟᱱᱚᱜᱼᱟ ᱾
ᱚ ᱟᱪᱪᱷᱟ ᱟᱪᱷᱟ ᱱᱚᱝᱠᱟ ᱠᱤᱪᱷᱩ ᱩᱞᱮᱠᱷ ᱢᱮᱱᱟᱜ ᱟᱠᱟᱫᱟ?
ᱦᱳᱭ, ᱟᱸᱻ ᱟᱢ ᱫᱚ ᱟᱢ ᱫᱚ ᱪᱮᱫ ᱨᱮ ᱯᱟᱲᱟᱜ ᱜᱮᱭᱟᱢ?
ᱤᱧ ᱦᱚᱸ ᱚᱱ ᱚᱱ ᱚᱱᱠᱟ ᱜᱮ ᱚᱱᱟ ᱪᱟᱹᱠᱨᱤ ᱯᱚᱨᱤᱠᱠᱷᱟ ᱠᱚᱨᱮ ᱜᱮ ᱯᱤᱯᱟᱨᱮᱥᱮᱱ ᱠᱟᱛᱷᱟ ᱦᱩᱭᱩᱜ ᱠᱟᱱᱟ᱾ ᱟᱨ ᱮᱢᱱᱤ ᱯᱟᱲᱦᱟᱣ ᱫᱚ ᱥᱟᱱᱛᱟᱲᱤ ᱛᱮᱜᱮ ᱚᱱᱟᱨᱥ ᱠᱚᱨᱟᱣ ᱠᱟᱹᱫᱟᱹᱧ ᱾
ᱚ ᱟᱪᱪᱷᱟ ᱱᱤᱛᱚᱜ ᱠᱚᱞᱮᱡ ᱨᱮ ᱥᱮ ᱤᱭᱩᱱᱤᱵᱷᱟᱨᱥᱤᱴᱤ ᱠᱚᱨᱮ?
ᱤᱭᱩᱱᱤᱵᱚᱨᱥᱤᱴᱤ᱾
ᱟᱪᱪᱷᱟ ᱤᱧ ᱦᱚᱸ ᱚᱝᱠᱟ ᱟᱭᱳ ᱟᱲᱟᱝ ᱛᱮᱼᱼ ᱯᱟᱲᱦᱟᱜ ᱠᱟᱱᱟᱹᱧ ᱤᱭᱩᱱᱤᱵᱷᱟᱨᱥᱤᱴᱤ ᱨᱮ᱾
ᱟᱪᱪᱷᱟ ᱟᱪᱪᱷᱟ, ᱚ ᱚᱱᱟ ᱫᱚ ᱨᱟᱱᱤᱝ ᱪᱟᱹᱞᱩᱜ ᱠᱟᱱ ᱛᱟᱢᱟ ᱥᱮ ᱠᱚᱢᱯᱞᱤᱴ ᱦᱩᱭ ᱭᱟ ᱟᱠᱟᱱᱟ?
ᱮᱸ ᱨᱟᱱᱤᱝ ᱪᱟᱹᱞᱩᱜ ᱠᱟᱱᱟ ᱱᱚᱣᱟ ᱥᱮᱠᱮᱱᱰ ᱥᱮᱢᱤᱥᱴᱟᱨ ᱪᱟᱞᱟᱜ ᱠᱟᱱ ᱛᱤᱧᱟᱹ᱾
ᱥᱮᱠᱮᱱᱰ ᱥᱮᱢᱤᱥᱴᱟᱨ ᱵᱟᱝ, ᱚ ᱟᱪᱪᱷᱟ ᱟᱪᱪᱷᱟ ᱟᱨ ᱚᱲᱟᱜ ᱦᱚᱲ ᱠᱚᱫᱚ ᱪᱮᱫ ᱠᱚ ᱪᱤᱠᱟᱹ ᱵᱟᱲᱟᱭᱮᱫᱟ?
ᱟᱨ ᱚᱲᱟᱜ ᱦᱚᱲ ᱤᱧ ᱫᱚᱢᱟ ᱚᱬᱟᱜ ᱦᱚᱬ ᱨᱮ ᱵᱟᱨ ᱤᱭᱟᱹ ᱚᱲᱟᱜ ᱠᱷᱚᱱ ᱫᱚ ᱰᱤᱥᱴᱮᱱᱥ ᱛᱟᱦᱮᱱ ᱢᱟ ᱟᱹᱰᱤ ᱚᱱᱟᱛᱮ ᱱᱚᱰᱮ ᱜᱮ ᱛᱟᱦᱮᱸ ᱠᱟᱛᱮ ᱯᱟᱲᱟᱜ ᱜᱮ᱾ ᱢᱮᱥ ᱵᱟᱷᱟᱲᱟ ᱠᱟᱛᱮ ᱢᱮᱥ ᱦᱟᱛᱟᱣ ᱠᱟᱛᱮ ᱾
ᱟᱪᱪᱷᱟ ᱟᱪᱪᱷᱟ ᱦᱟᱸ ᱾ ᱚ ᱚᱱᱟ ᱫᱚ ᱢᱟᱱᱮ ᱚᱲᱟᱜ ᱨᱮᱱ ᱦᱚᱲ ᱠᱚᱫᱚ ᱪᱮᱫ ᱠᱚᱠᱚ ᱠᱟᱹᱢᱤ ᱵᱟᱲᱟᱭᱟ ᱠᱚ ᱚᱱᱟ?
ᱚᱲᱟᱜ ᱦᱚᱲ ᱫᱚ ᱥᱮ ᱨᱮᱠᱚᱢ ᱠᱟᱹᱢᱤ ᱫᱚ ᱵᱟᱝ ᱠᱚᱨᱟᱣ ᱟᱠᱚ ᱚᱱᱟ ᱪᱟᱥᱵᱟᱥ ᱠᱟᱹᱢᱤ ᱜᱮ ᱠᱚᱨᱟᱣ ᱠᱟᱠᱚ ᱾
ᱟᱪᱪᱷᱟ ᱟᱪᱪᱷᱟ ᱪᱟᱥᱵᱟᱥ ᱢᱮᱱᱛᱮᱫᱚ ᱥᱩᱫᱩ ᱪᱮᱫ ᱠᱚᱯᱮ ᱪᱮᱫ ᱠᱚᱯᱮ ᱪᱟᱥ ᱜᱮᱭᱟ ᱟᱯᱮ ᱟᱯᱮ ᱫᱚ? ᱡᱮᱢᱚᱱ ᱟᱞᱮ ᱥᱮᱫ ᱱᱚᱛᱮ ᱫᱚ, ᱦᱮᱸ ᱢᱟ ᱞᱟᱹᱭ ᱢᱮ ᱾ ᱡᱮᱢᱚᱱ ᱟᱞ ᱥᱮ ᱫᱚᱢ ᱞᱟᱹᱭ ᱠᱷᱟᱡ ᱟᱞᱮ ᱥᱮᱫ ᱫᱚ ᱱᱚᱛᱮ ᱫᱚ ᱦᱩᱲᱩ ᱜᱮᱞᱮ ᱪᱟ ᱫᱚ ᱡᱟᱹᱥᱛᱤ ᱠᱟᱭᱛᱮ ᱟᱞᱮ ᱚᱱᱟ ᱢᱟᱱᱮ ᱱᱚᱛᱮ ᱫᱷᱚᱨᱚᱱ ᱨᱮᱦᱚ ᱞᱮ ᱪᱟᱥ ᱟᱞᱮ ᱟᱨ ᱱᱚᱛᱮ ᱵᱚᱨᱥᱟ ᱨᱮ ᱞᱮ ᱪᱟᱥ ᱟᱞᱮ ᱾ ᱟᱨ ᱟᱫᱟᱨᱥ ᱟᱹᱭ ᱢᱟᱱᱮ ᱟᱱᱠᱷᱟᱭ ᱥᱚᱢᱚᱭ ᱢᱟ ᱚᱱᱟ ᱥᱚᱵᱽᱡᱤ ᱠᱚᱢᱟ ᱢᱮᱱᱟᱜ ᱟᱠᱟᱫ ᱜᱮᱭᱟ ᱟᱨᱦᱚᱸ ᱾ ᱟᱨ ᱚᱱᱟ ᱠᱚ ᱵᱟᱹᱜᱤ ᱠᱟᱛᱮᱫ ᱦᱚᱸ ᱠᱟᱹᱢᱤ ᱠᱟᱹᱢᱤ ᱠᱚᱞᱮ ᱪᱟᱞᱟᱜ ᱜᱮᱭᱟ ᱞᱮ, ᱱᱚᱱᱛᱮ ᱫᱚ ᱠᱚᱞᱠᱟᱨᱠᱷᱟᱱᱟ ᱠᱚᱠᱚ ᱢᱮᱱᱟᱜ ᱟᱠᱟᱫᱟ ᱛᱚ ᱚᱱᱟ ᱠᱚ ᱠᱟᱹᱢᱤ ᱜᱮ ᱡᱟᱹᱥᱛᱤ ᱠᱟᱭ ᱛᱮ ᱫᱚ ᱦᱳᱭᱳᱜ ᱜᱮᱭᱟ ᱾ ᱵᱟᱹᱠᱤ ᱦᱚᱸ ᱟᱨᱚ ᱟᱫᱟᱨᱥ ᱠᱟᱢᱤ ᱠᱚᱦᱚᱸ ᱢᱮᱱᱟᱜ ᱟᱠᱟᱫ ᱜᱮᱭᱟ ᱛᱚ ᱵᱤᱥᱤ ᱵᱤᱥᱤᱨ ᱵᱷᱟᱜ ᱫᱚ ᱟᱞᱮ ᱫᱚ ᱱᱚᱣᱟ ᱪᱟᱥ ᱠᱟᱹᱢᱤ ᱨᱮ ᱢᱟᱱᱮ ᱢᱟᱱᱮ ᱪᱟᱥ ᱠᱟᱛᱮ ᱜᱮᱞᱮ ᱡᱚᱢ ᱟᱹᱥᱩᱞᱚᱜ ᱠᱟᱱᱟ ᱞᱮ ᱾ ᱟᱨ ᱚᱲᱟᱜ ᱨᱮᱫᱚ ᱥᱮᱨᱚᱠᱚᱢ ᱪᱟᱹᱠᱨᱤ ᱵᱟᱹᱠᱨᱤ ᱨᱮᱱ ᱦᱚᱲ ᱛᱚ ᱵᱟᱪᱩᱜ ᱠᱚᱣᱟ ᱛᱚ, ᱛᱚ ᱱᱚᱝᱠᱟ ᱜᱮ ᱪᱞᱩᱜ ᱠᱟᱱᱟ ᱴᱩᱠ ᱴᱟᱠ ᱠᱚᱨᱮ ᱾
ᱦᱳᱭ ᱦᱳᱭ ᱾ ᱤᱧ ᱤᱧ ᱨᱮᱱ ᱚᱲᱟᱜ ᱚᱲᱟᱜ ᱦᱚᱲ ᱦᱚ ᱪᱟᱹᱠᱨᱤ ᱵᱟᱹᱠᱨᱤ ᱫᱚ ᱵᱟᱝ ᱠᱟᱱᱟ ᱠᱚ ᱪᱟᱥᱵᱟᱥ ᱪᱟᱥ ᱠᱚᱨᱮ ᱠᱚ ᱠᱟᱹᱢᱤ ᱜᱮᱭᱟ ᱟᱞᱮ ᱫᱚ ᱪᱟᱥ ᱨᱮᱫᱚ ᱦᱩᱲᱩ ᱪᱟᱥ ᱠᱚᱨᱮᱜ ᱫᱚ
ᱦᱩᱸ ᱦᱩᱸ ᱾
ᱪᱮᱫ ᱞᱮᱭᱟᱞᱮ ᱦᱩᱲᱩ ᱟᱸᱻ ᱟᱞᱩ ᱥᱚᱵᱡᱤ ᱡᱷᱚᱛᱚ ᱢᱟ ᱟᱞᱮ ᱱᱚᱛᱮ ᱢᱟ ᱡᱷᱚᱛᱚ ᱜᱮ ᱪᱟᱥᱚᱜ ᱜᱮᱭᱟ ᱾
ᱦᱮᱸ ᱦᱮᱸ ᱻ
ᱡᱟᱦᱟᱸ ᱜᱮᱢ ᱞᱟᱹᱭᱟ ᱚᱱᱟ ᱜᱮ ᱢᱮᱱᱟᱢᱟ ᱦᱩᱲᱩ ᱢᱟ ᱵᱟᱨ ᱫᱷᱟᱣ ᱜᱮ ᱦᱩᱭᱩᱜ ᱜᱮᱭᱟ ᱾
ᱟᱪᱷᱟ ᱟᱪᱷᱟ ᱾
ᱱᱚᱣᱟ ᱱᱚᱣᱟ ᱫᱤᱱ ᱦᱚᱸ ᱚᱱᱟ ᱡᱟᱦᱟ ᱱᱚᱣᱟ ᱵᱩᱞ ᱟᱞᱩ ᱨᱟᱠᱟᱜ ᱞᱟᱦᱟᱨᱮ ᱠᱟᱹᱴᱤᱡ ᱡᱚᱠᱷᱚᱱ ᱵᱳᱲᱳ ᱪᱟᱥ ᱦᱩᱭᱩᱜ ᱜᱮᱭᱟ ᱚᱱᱟᱴᱟᱜ ᱦᱚᱸ
ᱟᱪᱷᱟ ᱟᱪᱷᱟ ᱛᱟᱸ ᱦᱸ ᱦᱸ ᱟᱨ ᱚᱱᱛᱮ ᱟᱯᱮ ᱥᱮᱜ ᱫᱚ ᱡᱟᱦᱟᱸ ᱠᱚ ᱞᱟᱹᱭ ᱠᱩ ᱡᱮ ᱥᱚᱨᱦᱟᱭ ᱨᱮᱫᱚ ᱢᱚᱬᱮ ᱥᱤᱧ ᱢᱚᱬᱮ ᱧᱤᱫᱟᱹ ᱠᱚ ᱥᱚᱨᱦᱟᱭᱚᱜᱼᱟ ᱛᱚ ᱚᱱᱠᱟ ᱫᱚ ᱟᱯᱮ ᱯᱮ ᱨᱟᱹᱥᱠᱟᱹᱭᱟ ᱥᱮ ᱵᱟᱝ ᱡᱮ ᱚᱱᱠᱟ ᱥᱚᱨᱦᱟᱭ ᱦᱩᱭᱩᱜᱼᱟ ᱥᱮ ᱵᱟᱝ ᱟᱯᱮᱥᱮᱜ ᱚᱱᱛᱮ?
ᱵᱟᱝ ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱜᱮᱭᱟ ᱟᱫᱚ ᱡᱷᱚᱛᱚ ᱚᱱᱠᱟ ᱵᱚᱱᱫᱚ ᱪᱟᱵᱟ ᱠᱟᱱᱟ ᱟᱫᱚ ᱚᱝᱠᱟ ᱫᱚ ᱵᱟᱝ ᱦᱩᱭᱩᱜ ᱜᱮᱭᱟ ᱚᱱᱟᱫᱚ ᱟᱫᱚ ᱦᱚᱲᱟᱜ ᱠᱟᱜ ᱟᱱ ᱱᱤᱛ ᱱᱤᱛᱚᱜ ᱢᱟ ᱧᱮᱞ ᱜᱮᱭᱟᱢ ᱡᱮ ᱦᱚᱲᱟᱜ ᱢᱟ ᱡᱟᱹᱥᱛᱤ ᱦᱟᱱᱟ ᱱᱚᱣᱟ ᱠᱟᱹᱢᱤ ᱠᱷᱟᱛᱤᱨ ᱥᱮ ᱡᱟᱦᱟᱸ ᱠᱟᱹᱢᱤ ᱪᱟᱯ ᱠᱷᱟᱹᱛᱤᱨ ᱩᱱᱠᱩ ᱢᱟ ᱵᱟᱝ ᱠᱟ ᱠᱩᱲᱟᱣ ᱥᱟᱱᱟ ᱜᱮᱭᱟ ᱠᱚ ᱡᱮᱸ ᱟᱵᱚ ᱱᱩᱱᱟᱹᱜ ᱫᱤᱱ ᱜᱮᱵᱚᱱ ᱢᱟᱱᱟᱣ ᱦᱩᱭᱩᱜᱼᱟ᱾ ᱚᱝᱠᱟ ᱫᱚ ᱟᱫᱚ ᱵᱟᱝ
ᱟᱪᱷᱟ ᱢᱮᱱᱠᱷᱟᱱ ᱵᱷᱤᱱᱟᱹ ᱵᱷᱤᱱᱟᱹ ᱡᱟᱭᱜᱟ ᱠᱚᱨᱮ ᱫᱚ ᱚᱝᱠᱟ ᱫᱚ ᱵᱟᱠᱚ ᱤᱫᱤ ᱥᱫᱭᱟᱹᱠᱩ ᱡᱮ ᱥᱮ ᱟᱞᱮ ᱥᱮᱜ ᱜᱤ ᱱᱚᱛᱮ ᱞᱮ ᱢᱮ ᱥᱮ ᱟᱞᱮ ᱫᱚ ᱱᱚᱛᱮ ᱫᱚ ᱡᱮ ᱚᱱᱟ ᱥᱚᱨᱦᱟᱭ ᱡᱟ ᱠᱩ ᱞᱟᱹᱭᱟ ᱚᱱᱟ ᱫᱚ ᱮᱠᱮᱵᱟᱨᱮ ᱟᱹᱰᱤ ᱢᱟᱲᱟᱝ ᱞᱮ ᱢᱟᱱᱟᱣ ᱜᱮᱭᱟ ᱞᱮ ᱢᱚᱬᱮ ᱥᱤᱧ ᱢᱚᱬᱮ ᱧᱤᱫᱟᱹ ᱜᱤ ᱵᱚᱞ ᱡᱚᱢ ᱠᱚ ᱮᱢᱟ ᱞᱮᱭᱟ, ᱯᱳᱭᱞᱳ ᱫᱤᱱ ᱠᱷᱚᱡ ᱫᱚᱞᱮ ᱩᱢᱩᱜ ᱟᱞᱮ ᱵᱚᱸᱜᱟᱭᱟᱞᱮ ᱠᱷᱰᱟᱹᱣᱞᱮ ᱡᱟᱞᱮᱭᱟᱞᱮ ᱥᱟᱠᱨᱟᱛ ᱡᱚᱛᱚ ᱠᱚᱜᱤ ᱮᱠᱮᱱ ᱵᱟᱨᱮ ᱟᱹᱰᱤ ᱡᱩᱛ ᱛᱮ ᱥᱮ ᱟᱹᱰᱤ ᱠᱟᱡᱟᱠ ᱛᱮᱞᱮ ᱱᱟᱣᱟᱛᱟᱣ ᱜᱮᱭᱟ ᱞᱮ
ᱦᱳ ᱟᱨ ᱪᱮᱫ ᱞᱟᱹᱭ ᱢᱮᱥᱮ ᱟᱞᱮ ᱱᱚᱛᱮ ᱢᱟ ᱚᱱᱟ ᱠᱚᱢᱟ ᱥᱟᱨᱤ ᱜᱮ ᱵᱟᱸᱫᱚ ᱡᱚᱛ ᱜᱮ ᱢᱟᱱᱮ ᱵᱚᱱᱫ ᱢᱟᱱᱮ ᱵᱚᱱᱫ ᱜᱮ ᱪᱮᱫᱟᱜ ᱥᱮ ᱚᱝᱠᱟ ᱛᱮᱫᱚ ᱟᱫᱚ ᱵᱟᱝ ᱟᱫᱚ ᱮᱴᱟᱜ ᱦᱚᱲᱟᱜ ᱠᱟᱹᱢᱤ ᱵᱟᱝ ᱦᱩᱭᱩᱜ ᱜᱮᱭᱟ ᱢᱟᱱᱮ ᱥᱚᱢᱚᱭ ᱵᱟᱝ ᱦᱩᱭᱩᱜ ᱜᱮᱭᱟ ᱱᱚᱣᱟ ᱠᱚᱨᱮ ᱥᱚᱢᱚᱭ ᱮᱢ ᱚᱱᱟ ᱠᱚ ᱵᱟᱝ ᱦᱩᱭᱩᱜ ᱜᱮᱭᱟ ᱚᱱᱟᱛᱮ ᱡᱷᱚᱛᱚ ᱢᱟ ᱟᱥᱛᱮ ᱟᱥᱛᱮ ᱦᱟᱹᱯᱤᱫ ᱪᱟᱞᱟᱜ ᱠᱟᱱᱟ ᱚᱱᱟ ᱠᱚ ᱠᱤᱪᱷᱩ ᱠᱤᱪᱷᱩ ᱛᱳᱜᱳᱭ ᱱᱮᱞ ᱧᱟᱢᱚᱜ ᱜᱮᱭᱟ ᱪᱟᱞᱟᱜ ᱜᱮᱭᱟ ᱚᱱᱟ ᱠᱷᱩᱱᱰᱳ ᱠᱚ ᱧᱮᱞ ᱱᱟᱢ ᱪᱟᱞᱟᱜ ᱜᱤᱭᱤ?
ᱟᱸᱻ ᱦᱟᱸ ᱮᱸ ᱪᱮᱫᱟᱜ ᱥᱮ ᱱᱚᱣᱟ ᱠᱚᱫᱚ ᱥᱮ ᱟᱵᱚᱣᱟᱜ ᱟᱫᱚ ᱟᱵᱚᱣᱟᱜ ᱞᱟᱠᱪᱟᱨ ᱨᱮ ᱜᱮᱛᱚ ᱯᱟᱲᱟᱜ ᱠᱟᱱᱟ ᱛᱚ ᱱᱚᱣᱟ ᱠᱚᱫᱚ ᱡᱩᱫᱤ ᱟᱵᱚ ᱜᱮ ᱡᱩᱫᱤ ᱵᱟᱵᱚᱱ ᱠᱟᱞᱪᱟᱨᱟ ᱥᱮ ᱟᱵᱚ ᱜᱮ ᱡᱩᱫᱤ ᱵᱟᱵᱩᱱ ᱚᱱᱛᱚ ᱮᱭᱡᱮᱱ ᱵᱟᱵ ᱢᱟᱱᱮ ᱵᱟᱵᱩᱱ ᱢᱟᱱᱟᱣ ᱤᱫᱤᱭᱟ ᱛᱚ ᱵᱟᱹᱭ ᱵᱟᱹᱭ ᱛᱮ ᱱᱚᱣᱟ ᱠᱚᱫᱚ ᱥᱮ ᱦᱟᱸᱱᱮ ᱫᱷᱟᱥᱟᱣ ᱪᱟᱞᱟᱜ ᱛᱟᱵᱚᱱᱟ ᱛᱚ ᱚᱱᱟ ᱵᱟᱹᱭ ᱵᱟᱹᱭ ᱛᱮ ᱩᱱᱩᱢ ᱪᱟᱞᱟᱜ ᱛᱟᱵᱚᱱᱟ ᱛᱚ ᱡᱟᱭᱦᱳᱠ ᱟᱞᱮ ᱫᱚ ᱱᱚᱣᱟ ᱜᱮᱞᱮ ᱪᱮᱥᱴᱟ ᱫᱚᱦᱚ ᱟᱠᱟᱫᱟ ᱞᱮ ᱡᱮ ᱡᱟᱦᱟᱸ ᱞᱮᱠᱟ ᱛᱮ ᱟᱵᱚᱣᱟᱜ ᱞᱟᱠᱪᱟᱨ ᱡᱮᱢᱚᱱ ᱱᱚᱝᱠᱟ-ᱜᱮ ᱵᱟᱧᱪᱟᱣ ᱛᱟᱸᱦᱮᱱ ᱢᱟ ᱛᱚ ᱚᱱᱟ ᱜᱮ ᱫᱤᱱ ᱠᱮ ᱫᱤᱱ ᱜᱮᱞᱮ ᱢᱟᱱᱮ ᱵᱚᱪᱷᱚᱨ ᱵᱚᱪᱷᱚᱨ ᱜᱮᱞᱮ ᱢᱟᱱᱟᱣ ᱤᱫᱤᱭ ᱜᱮᱭᱟ ᱥᱚᱨᱦᱟᱭ ᱫᱚ
ᱦᱳᱭ
ᱟᱨ ᱚᱱᱛᱮ ᱵᱟᱦᱟ ᱵᱟᱦᱟ ᱢᱟᱜ ᱵᱟᱦᱟ ᱠᱚᱫᱚ ᱯᱮ ᱢᱟᱱᱟᱣᱟ ᱥᱮ ᱵᱟᱝ ᱵᱟᱦᱟ ᱢᱟᱜ ᱢᱚᱬᱮ ᱠᱚ?
ᱦᱮᱸ ᱵᱟᱦᱟ ᱢᱟᱜ ᱢᱚᱬᱮ ᱢᱟᱱᱟᱣ ᱦᱩᱭᱳᱜ ᱜᱮᱭᱟ
ᱟᱞᱮ ᱥᱮᱜ ᱱᱚᱸᱰᱮ ᱫᱚ ᱵᱷᱟᱜ ᱦᱮᱸ ᱦᱟᱢᱟᱫᱮᱨ
ᱦᱮᱸ ᱟᱯᱮ ᱚᱱᱛᱮ ᱵᱟᱦᱟ ᱟᱫᱚ ᱪᱮᱫ?
ᱵᱟᱦᱟ ᱢᱟᱜ ᱢᱚᱬᱮ ᱟᱞᱮ ᱥᱮᱫ ᱫᱚ ᱱᱚᱱᱛᱮ ᱫᱚ ᱫᱚ ᱟᱹᱰᱤ ᱢᱟᱱᱮ ᱟᱹᱰᱤ ᱡᱳᱨ ᱛᱮᱞᱮ ᱢᱟᱱᱟᱣ ᱜᱮᱭᱟᱞᱮ ᱱᱚᱣᱟ ᱦᱚᱸ ᱱᱚᱣᱟ ᱠᱚᱦᱚᱸ ᱵᱷᱟᱜᱤ ᱜᱮ ᱵᱚᱞᱛᱮ ᱜᱮᱞᱮ
ᱚ ᱦᱷᱟᱜᱮ
ᱦᱩᱸ
ᱟᱫᱚ ᱪᱮᱫ ᱞᱮᱠᱟ ᱯᱮ ᱢᱟᱱᱟᱣ ᱜᱮᱭᱟ ᱵᱟᱦᱟ ᱫᱚ ᱢᱟᱱᱮ ᱯᱮ ᱫᱤᱱ ᱜᱮ ᱥᱮ?
ᱵᱟᱸ ᱵᱟ ᱢᱟᱱᱮ ᱪᱮᱜ ᱞᱮᱠᱟ ᱵᱟᱦᱟ ᱡᱟᱦᱟᱸ ᱵᱟᱦᱟᱜ ᱠᱟᱱᱟ ᱞᱮ ᱡᱟᱦᱟᱸ ᱠᱚ ᱫᱟᱜ ᱵᱚᱱ ᱫᱩᱞ ᱡᱚᱝᱟᱜ-ᱟ ᱵᱟᱝ ᱡᱟᱦᱟᱸ ᱫᱚ
ᱦᱳᱭ
ᱚᱱᱟ ᱫᱚ ᱟᱞᱮ ᱫᱚ ᱢᱤᱫ ᱫᱤᱱ ᱜᱮᱞᱮ ᱢᱟᱱᱟᱣᱟ ᱱᱚᱛᱮ ᱫᱚ ᱟᱵᱟᱨ ᱮᱴᱟᱜ ᱥᱮᱫ ᱡᱟᱭᱜᱟ ᱠᱚ ᱢᱮᱱᱟᱜ ᱟᱠᱟᱫᱟ ᱢᱤᱜ ᱫᱤᱱ ᱜᱮ ᱦᱟᱸ ᱢᱟᱱᱮ ᱥᱮᱫᱤᱱ ᱢᱤᱜᱴᱮᱱ ᱱᱤᱨᱫᱤᱥᱴᱚ ᱫᱤᱱ ᱠᱮᱫᱟ ᱠᱩ ᱚᱱᱟ ᱫᱤᱱ ᱨᱮ ᱫᱤᱱ ᱫᱤᱱ ᱵᱮᱲᱟ ᱫᱚᱼᱼ ᱢᱟᱹᱡᱷᱤ ᱯᱟᱨᱟᱱᱤ ᱱᱤᱭ ᱢᱟᱱᱮ ᱠᱚ ᱴᱟᱺᱰᱤ ᱨᱮ ᱪᱟᱞᱟᱣ ᱠᱟᱛᱮ ᱠᱚ ᱵᱟᱲᱟᱭᱮᱱᱟ᱾ ᱫᱤᱭᱮ ᱟᱹᱭᱩᱵ ᱥᱮᱫ ᱫᱚᱼᱼ ᱚᱱᱟ ᱟᱭᱟᱜ ᱡᱟᱦᱟᱸ ᱥᱟᱯᱟᱵ ᱠᱚ ᱛᱟᱦᱮᱱ ᱛᱟᱭᱟ ᱥᱮ ᱚᱱᱟ ᱵᱟᱦᱟ ᱟᱛᱮ ᱞᱚᱴᱟ ᱫᱟᱜ ᱟᱛᱮ ᱟᱨ ᱦᱟᱴᱟᱜ ᱟᱛᱮᱜ ᱢᱟᱺᱡᱷᱤ ᱩᱱᱤ ᱱᱟᱭᱠᱮ ᱱᱩᱭ ᱜᱚᱴᱟ ᱟᱹᱛᱩᱭ ᱦᱤᱡᱩᱱᱟ᱾ ᱜᱚᱴᱟ ᱟᱹᱛᱩ ᱦᱮᱡ ᱦᱮᱡ ᱛᱮ ᱡᱟᱦᱟᱸ ᱥᱮᱫ ᱟᱹᱛᱩᱭ ᱞᱟᱦᱟ ᱪᱟᱞᱟᱜ-ᱟ, ᱮᱵᱟᱨ ᱛᱟᱭᱚᱢ ᱥᱮᱫ ᱟᱫᱚ ᱚᱱᱟ ᱫᱚᱼᱼ ᱠᱷᱮᱞ ᱠᱚ ᱥᱩᱨᱩ ᱠᱮᱫᱟ ᱠᱚ ᱫᱟᱜ ᱮᱛᱚᱦᱚᱵ ᱞᱟᱦᱟ ᱡᱟᱦᱟᱸ ᱵᱟᱦᱟ ᱵᱚᱱ ᱞᱟᱹᱭᱟ ᱵᱚᱱ᱾ ᱮᱱᱮᱡ ᱫᱚ ᱞᱟᱹᱜᱤᱛᱤ ᱜᱮ ᱟᱵᱟᱨ ᱮᱴᱟᱜ ᱮᱴᱟᱜ ᱡᱟᱭᱜᱟ, ᱦᱮᱸ ᱢᱟ ᱞᱟᱹᱭ ᱢᱮᱼᱼ
ᱟᱪᱪᱷᱟ ᱚᱱᱟᱼᱼ ᱵᱟᱦᱟ ᱢᱟ ᱯᱮ ᱫᱤᱱ ᱜᱮ ᱢᱤᱫ ᱥᱟᱶ ᱛᱮ ᱜᱮ ᱦᱩᱭᱩᱜ-ᱟ, ᱩᱢ ᱢᱟᱦᱟ, ᱥᱟᱹᱨᱫᱤ ᱢᱟᱦᱟ, ᱵᱟᱥᱠᱮ ᱢᱟᱦᱟ᱾ ᱵᱟᱥᱠᱮ ᱢᱟᱦᱟ ᱪᱮᱫᱟᱜ ᱟᱯᱮ ᱚᱱᱮ ᱮᱴᱟᱜ ᱱᱮᱲᱟ ᱟᱠᱟᱱ ᱫᱤᱱ ᱨᱮ ᱠᱚᱨᱟᱣ ᱜᱮᱭᱟ ᱯᱮ?
ᱱᱚᱣᱟ ᱫᱚ ᱜᱚᱢᱠᱮ ᱵᱟᱹᱧ ᱟᱸᱡᱚᱢ ᱵᱟᱹᱧ ᱟᱸᱡᱚᱢ ᱛᱤᱭᱩᱜ ᱟᱠᱟᱫᱟ ᱟᱨ ᱱᱚᱣᱟ ᱦᱚᱸ ᱵᱟᱹᱧ ᱵᱟᱲᱟᱭᱟ ᱡᱮᱼᱼ ᱵᱟᱝᱢᱟ ᱯᱮ ᱫᱤᱱ ᱠᱚ ᱠᱚᱨᱣᱟ ᱠᱚ, ᱪᱮᱫᱟᱜ ᱥᱮ ᱟᱞᱮ ᱫᱚ ᱱᱚᱛᱮ ᱫᱚ ᱢᱤᱫ ᱫᱤᱱ ᱞᱮ ᱢᱟᱱᱟᱣᱟ ᱛᱚ ᱛᱚᱼᱼ ᱚᱱᱟ ᱠᱚ ᱨᱮᱭᱟᱜ ᱩᱱᱟᱹᱜ ᱫᱤᱥ ᱦᱩᱫᱤᱥ ᱫᱚ ᱵᱟᱹᱪᱩᱜ ᱟᱠᱟᱫ ᱛᱤᱧᱟᱹ, ᱛᱚ ᱵᱟᱹᱧ ᱞᱟᱹᱭ ᱫᱟᱲᱮᱭᱟᱢ ᱠᱟᱱᱟ ᱚᱱᱟ ᱫᱚᱼᱼ
ᱢᱤᱫ ᱫᱤᱱ ᱵᱚᱞᱛᱮ ᱯᱩᱨᱟᱹ ᱯᱮ ᱢᱟᱦᱟ ᱨᱮᱱᱟᱜ ᱵᱟᱦᱟ ᱜᱮ ᱢᱤᱫ ᱫᱤᱱ ᱨᱮ ᱠᱚᱨᱟᱣ ᱜᱮᱭᱟ ᱯᱮ‌‌ ᱥᱮ ᱪᱮᱫ?
ᱦᱮᱸ ᱢᱤᱫ ᱫᱤᱱ ᱨᱮᱜᱮ ᱢᱤᱫ ᱫᱤᱱ ᱨᱮᱜᱮ ᱡᱟᱦᱟᱸ ᱵᱟᱦᱟ ᱠᱚ ᱞᱟᱹᱭᱟᱜ ᱠᱟᱱᱟ ᱟᱨ ᱡᱟᱦᱟᱸ ᱠᱚ ᱞᱟᱹᱭ ᱮᱫᱟ ᱡᱟᱦᱟ ᱵᱟᱦᱟ ᱢᱟᱜᱽᱢᱚᱬᱮ ᱦᱮᱸ ᱡᱟᱦᱟᱸ ᱢᱟᱜᱽ ᱢᱚᱬᱮ ᱠᱚ ᱞᱟᱹᱭᱮᱫ ᱠᱟᱱ ᱠᱚᱼᱼ
ᱦᱩᱸ᱾
ᱵᱟᱦᱟ ᱢᱟᱜᱽ ᱢᱚᱬᱮ ᱱᱚᱣᱟ ᱫᱚ ᱟᱞᱮ ᱫᱚ ᱵᱟᱨ ᱫᱤᱱ ᱞᱮ ᱢᱟᱱᱟᱣ ᱟᱞᱮ᱾ ᱯᱨᱚᱛᱷᱚᱢ ᱫᱤᱱ ᱫᱚ ᱱᱚᱣᱟ ᱩᱢ ᱢᱟᱦᱟ ᱛᱟᱨᱯᱚᱨ ᱫᱤᱱ ᱫᱚ ᱥᱟᱹᱨᱫᱤ ᱢᱟᱦᱟ ᱯᱨᱚᱛᱷᱚᱢ ᱫᱤᱱ ᱫᱚ ᱚᱱᱟᱼᱼ ᱵᱚᱸᱜᱟ ᱯᱷᱚᱸᱜᱟ ᱡᱟᱛ ᱵᱮᱯᱟᱨ ᱢᱮᱱᱟᱜ ᱠᱟᱫᱟ ᱡᱚᱛᱚ ᱵᱚᱸᱜᱟ ᱵᱩᱨᱩ ᱠᱚ ᱠᱚᱨᱟᱣ ᱠᱮᱫ ᱜᱮ ᱠᱚ᱾ ᱟᱵᱚ ᱫᱤᱛᱤᱭᱚ ᱫᱤᱱ ᱫᱚ ᱦᱚᱨ ᱠᱚ ᱡᱟᱣᱨᱟᱜ ᱟᱠᱚ᱾ ᱡᱟᱦᱟᱸᱠᱚ ᱵᱚᱸᱜᱟ ᱵᱩᱨᱩ ᱵᱚᱱᱼᱼ ᱵᱚᱸᱜᱟ ᱵᱟᱲᱟᱣᱟᱠᱚ ᱩᱱᱠᱩ ᱟᱨᱚ ᱚᱱᱟ ᱠᱚ ᱱᱤᱭᱚᱹ ᱥᱮ ᱪᱮᱫ ᱠᱚ ᱞᱮᱭᱟ ᱥᱩᱲᱟᱹ ᱠᱚ ᱵᱮᱱᱟᱣ ᱠᱟᱛᱮᱫ ᱥᱟᱱᱟᱢ ᱦᱚᱲ ᱠᱚ ᱡᱚᱢ ᱦᱚᱪᱚ ᱠᱚᱣᱟ ᱠᱚ᱾ ᱡᱚᱢ ᱧᱩ ᱨᱮᱭᱟᱜ ᱵᱮᱯᱟᱨ ᱵᱮᱯᱟᱨ ᱠᱚ ᱢᱮᱱᱟᱜ ᱠᱟᱫᱟ ᱛᱟᱨᱯᱚᱨᱮ ᱮᱱᱮᱡ ᱥᱮᱨᱮᱧ ᱢᱟ ᱢᱮᱱᱟᱜ ᱟᱠᱟᱫ ᱜᱮ᱾ ᱚᱱᱟ ᱥᱟᱶ ᱥᱟᱶᱛᱮ ᱨᱟᱹᱥᱠᱟᱹ ᱨᱚᱢᱚᱡᱽ ᱦᱚᱸ ᱢᱮᱱᱟᱜ ᱟᱠᱟᱫ ᱜᱮ᱾
ᱟᱪᱪᱷᱟ ᱚᱼᱼ ᱱᱚᱣᱟ ᱵᱚᱞᱮ ᱠᱟᱴᱤᱡ ᱮᱴᱟᱜ ᱜᱮ ᱟᱡᱚᱢ ᱠᱤᱫᱟᱹᱧ ᱱᱚᱣᱟ ᱡᱟᱸᱦᱟ ᱠᱚᱨᱮᱼᱼ ᱠᱚᱨᱮ ᱢᱟ ᱯᱟᱲᱦᱟᱣ ᱠᱟᱱᱟᱢ ᱡᱩᱫᱤᱼᱼ ᱞᱟᱹᱭ ᱫᱟᱢ ᱥᱟᱱᱛᱟᱲᱤ ᱛᱮ ᱯᱟᱲᱦᱟᱣ ᱠᱟᱱᱟᱢ ᱟᱫᱚ ᱟᱢ ᱟᱢᱟᱜ ᱢᱚᱛ ᱛᱮ ᱪᱮᱫ ᱡᱮ ᱡᱮ ᱱᱚᱝᱠᱟ ᱡᱮ ᱯᱮ ᱫᱤᱱ ᱛᱮᱜᱮ ᱱᱮᱞ ᱯᱩᱛᱷᱤ ᱠᱚᱨᱮ ᱱᱮᱞ ᱠᱟᱫᱤᱧ ᱟᱨᱼᱼ ᱟᱹᱛᱩ ᱠᱚᱨᱮ ᱢᱟ ᱱᱚᱝᱠᱟ ᱦᱳᱭᱳᱜ ᱠᱟᱱᱟ ᱱᱚᱣᱟ ᱥᱟᱶᱛᱟ ᱯᱩᱛᱷᱤ ᱵᱟᱹᱲᱤᱡ ᱢᱟᱱ ᱢᱤᱫᱴᱟᱝ ᱫᱚᱼᱼ
ᱵᱟ ᱱᱚᱣᱟ ᱟᱵᱩ ᱟᱵᱩᱭ ᱟᱵᱩ ᱡᱟᱦᱟᱸ ᱥᱟᱱᱛᱟᱲ ᱨᱮᱱᱮ ᱡᱟᱢᱯᱟ ᱠᱟᱱᱟ ᱴᱷᱤᱠ ᱜᱮᱭᱟ᱾ ᱱᱚᱣᱟ ᱠᱚᱨᱮ ᱫᱚ ᱟᱵᱚ ᱡᱟᱼᱼ ᱟᱵᱚ ᱵᱚᱱ ᱯᱟᱲᱦᱟᱜᱼᱟ ᱚᱱᱟ ᱫᱚ, ᱟᱨ ᱡᱟᱦᱟᱸ ᱟᱵᱚ ᱡᱟᱦᱟᱸ ᱟᱵᱚ ᱥᱟᱢᱟᱝ ᱨᱮ ᱟᱵᱚ ᱦᱳᱭᱳᱜ ᱠᱟᱱᱟ᱾ ᱚᱱᱟ ᱠᱚᱫᱚ ᱡᱚᱢᱤᱱ ᱟᱥᱚᱢᱟᱱ ᱯᱩᱨᱟᱹ ᱛᱚᱯᱷᱟᱛ ᱜᱮᱭᱟ ᱮᱠᱮᱱ ᱵᱟᱨᱮ ᱚᱠᱟ ᱥᱮᱫ ᱜᱮ ᱵᱟᱝ ᱢᱤᱞᱟᱹᱜ ᱠᱟᱱᱟ᱾ ᱦᱚᱸ ᱦᱚᱸ ᱡᱟᱦᱟᱱᱟᱜ ᱡᱩᱫᱤ ᱜᱚᱝᱠᱮ ᱠᱚᱸᱥᱟᱝ ᱡᱮ ᱱᱚᱣᱟ ᱠᱩ ᱤᱫᱤ ᱠᱟᱛᱮ ᱠᱩᱠᱞᱤ ᱠᱚ ᱦᱩᱭᱩᱜ ᱠᱟᱱᱟ ᱵᱟᱝᱼᱼ ᱩᱱᱠᱩ ᱦᱚᱸ ᱱᱚᱣᱟ ᱠᱚ ᱞᱟᱹᱭᱮ-ᱟ ᱡᱮ ᱴᱚᱴᱷᱟ ᱴᱚᱴᱷᱟ ᱠᱤᱭᱟᱹ ᱚᱱᱩᱡᱟᱭᱤ᱾ ᱵᱷᱤᱱᱟᱹ ᱵᱷᱤᱱᱟᱹ ᱴᱚᱴᱷᱟ ᱠᱚᱨᱮ ᱫᱚ ᱦᱩᱭᱩᱜ ᱠᱟᱱ ᱜᱮᱭᱟ ᱱᱚᱝᱠᱟ ᱜᱤ ᱡᱮᱼᱼ ᱯᱮ ᱫᱤᱱ ᱦᱚᱸ ᱠᱚ ᱢᱟᱱᱟᱣ ᱮᱫᱟ, ᱮᱢᱚᱱ ᱫᱚ ᱵᱟᱝ ᱡᱮ ᱯᱮ ᱫᱤᱱ ᱵᱟᱠᱚ ᱢᱟᱱᱟᱣᱟ ᱱᱚᱶᱟ ᱠᱟᱛᱷᱟ ᱫᱚ ᱵᱟᱪᱩᱜ ᱠᱟᱫᱟ, ᱟᱭᱢᱟ ᱡᱟᱭᱜᱟ ᱢᱮᱱᱟᱜ ᱠᱟᱫᱟ ᱥᱮ ᱟᱭᱢᱟ ᱴᱚᱴ ᱴᱷᱟ ᱠᱚ ᱢᱮᱱᱟᱜ ᱠᱟᱫᱟ ᱡᱟᱦᱟᱸ ᱫᱚ ᱯᱮ ᱫᱤᱱ ᱠᱚ ᱢᱟᱱᱟᱣᱟ ᱠᱩ᱾ ᱥᱮ ᱩᱱᱠᱩ ᱡᱟᱦᱟᱸ ᱞᱮᱠᱟ ᱵᱳᱭ ᱢᱮᱱᱟᱜ ᱛᱚ ᱩᱱᱠᱩ ᱦᱩᱵᱩᱦᱩ ᱯᱩᱨᱟᱹ ᱚᱱᱠᱟ ᱜᱮᱠᱚ ᱢᱟᱱᱟᱣ ᱤᱫᱤᱭᱟᱠᱚ᱾ ᱠᱤᱱᱛᱩ ᱢᱮᱱᱠᱷᱟᱱ ᱟᱵᱟᱨ ᱮᱴᱟᱜ ᱮᱴᱟᱜ ᱡᱟᱭᱜᱟ ᱠᱚᱨᱮ ᱫᱚ ᱯᱩᱨᱟᱹ ᱚᱱᱠᱟ ᱮᱴᱟᱜ ᱮᱴᱟᱜ ᱢᱟᱱᱟᱣ ᱫᱟᱠᱚ ᱱᱚᱜᱼᱚ ᱱᱚᱝᱠᱟ ᱵᱮᱯᱟᱨ᱾
ᱦᱮᱸ ᱟᱢᱟᱜ ᱢᱚᱪᱟ ᱨᱮᱜᱮ ᱢᱟ ᱟᱡᱚᱢ ᱠᱤᱫᱤᱧᱺ ᱡᱮ ᱵᱟᱦᱟ ᱢᱟ ᱢᱤᱫ ᱫᱤᱱ ᱨᱮ ᱜᱮ ᱢᱟᱱᱟᱣ ᱜᱮᱭᱟ ᱠᱚ ᱟᱫᱚᱼᱼ ᱱᱚᱣᱟ ᱠᱟᱹᱴᱤᱢ, ᱟᱸᱡᱚᱢ ᱠᱟᱛᱮ ᱢᱟᱼᱼ ᱪᱮᱠᱟ ᱵᱩᱡᱽ ᱠᱤᱫᱤᱧ ᱡᱮ ᱟᱯᱮ ᱚᱱᱛᱮᱢᱟ ᱚᱱᱠᱟ ᱪᱮᱫᱟᱜ ᱢᱟᱱᱟᱣ ᱜᱮᱭᱟ ᱠᱚ? ᱠᱟᱹᱴᱤᱡ ᱢᱚᱱᱮ ᱨᱮ ᱠᱩᱠᱞᱤ ᱡᱟᱱᱟᱣ ᱮᱱᱟ ᱡᱟᱸᱦᱟ᱾
ᱟᱨ ᱚᱱᱛᱮ ᱟᱯᱮᱥᱮᱫ ᱫᱚ ᱵᱟᱨ ᱫᱤᱱ ᱯᱮ ᱢᱟᱱᱟᱣᱟ ᱥᱮ ᱯᱮ ᱫᱤᱱ ᱜᱮ?
ᱟᱞᱮᱥᱮᱫ ᱫᱚ ᱯᱮ ᱫᱤᱱ ᱜᱮ᱾
ᱯᱮ ᱫᱤᱱ ᱜᱮ ᱢᱟᱱᱟᱣᱟᱯᱮ ᱯᱩᱨᱟᱹ ᱡᱷᱩᱢᱠᱟ ᱡᱷᱩᱢᱠᱟ ᱛᱮ?
ᱦᱮᱸ, ᱟᱹᱰᱤ ᱡᱟᱠ ᱡᱚᱢᱚᱠ ᱠᱟᱛᱮ ᱦᱩᱭᱩᱜ ᱜᱮᱭᱟ, ᱟᱹᱰᱤ ᱠᱟᱡᱟᱠ ᱜᱮ᱾
ᱦᱮᱸ ᱦᱮᱸ᱾
ᱦᱳᱭ
ᱟᱢ ᱫᱚ ᱵᱟᱢ ᱟᱢᱫᱚᱢ ᱞᱟᱹᱭ ᱫᱟ ᱡᱮ ᱱᱚᱱᱛᱮ ᱱᱚᱣᱟ ᱡᱟᱭᱜᱟ ᱨᱮᱭᱟᱜ ᱧᱩᱛᱩᱢ ᱩᱞᱞᱮᱠᱷ ᱵᱟᱹᱱᱩᱜ ᱜᱮᱭᱟ᱾ ᱵᱟᱠᱷᱟᱱ ᱞᱟᱹᱭ ᱠᱮᱢ ᱜᱮᱭᱟ ᱱᱚᱣᱟ ᱟᱞᱮ ᱫᱚ ᱱᱚᱣᱟ ᱡᱟᱭᱜᱟ ᱨᱮ ᱱᱚᱝᱠᱟ ᱱᱚᱝᱠᱟ ᱜᱮᱞᱮ ᱢᱟᱱᱟᱣ ᱜᱮᱭᱟ ᱞᱮ᱾
ᱦᱮ ᱟᱪᱪᱷᱟ ᱦᱚᱣᱟᱴᱥᱮᱯ ᱨᱮᱫᱚ ᱞᱟᱹᱭ ᱜᱟᱱᱚᱜ ᱜᱮᱭᱟ᱾ ᱴᱷᱤᱠ ᱜᱮᱭᱟ ᱚᱠᱛᱚ ᱦᱚᱸ ᱦᱳᱭᱱᱟ ᱛᱟᱦᱚᱞᱮ᱾
ᱦᱮᱸ ᱦᱩᱭᱱᱟ ᱦᱮᱸ ᱟᱪᱪᱷᱟ ᱢᱟ ᱛᱟᱦᱚᱞᱮ᱾
ᱦᱳᱭ ᱴᱷᱤᱠ ᱜᱮᱭᱟ᱾